ᱜᱮᱭᱟ, ᱨᱚᱲ ᱢᱚᱸᱡᱽ ᱛᱮ ᱵᱮᱱ ᱟᱸᱡᱚᱢ ᱧᱟᱢ ᱮᱫᱟ?
ᱦᱮᱸ, ᱦᱮᱸ, ᱟᱸᱡᱚᱢ ᱠᱟᱱᱟ᱾
ᱚ ᱟᱫᱚ ᱱᱚᱛᱮ ᱦᱚᱸ ᱢᱟ ᱚᱱᱮ ᱱᱟᱥᱮ ᱱᱟᱜ ᱨᱤᱢᱤᱞ ᱠᱚ ᱨᱟᱠᱟᱵ ᱮᱫ ᱠᱷᱟᱱ, ᱱᱮᱴᱣᱟᱨ ᱠᱚᱨᱮ ᱱᱟᱜ ᱥᱚᱢᱚᱥ ᱥᱟ ᱠᱚ ᱦᱳᱭᱳᱜ ᱠᱟᱱ ᱜᱮᱭᱟ᱾
ᱟᱪᱪᱷᱟ, ᱟᱪᱪᱷᱟ, ᱦᱳᱭ, ᱦᱳᱭ, ᱦᱳᱭ᱾ ᱦᱩᱸ, ᱦᱩᱸ, ᱦᱩᱸ, ᱱᱚᱛᱮ ᱦᱚᱸ ᱱᱚᱝᱠᱟ ᱧᱚᱜ ᱜᱮᱭᱟ᱾ ᱟᱫᱚ ᱠᱤᱪᱷᱩ ᱜᱟᱱ ᱥᱚᱢᱚᱭ ᱫᱚ ᱱᱚᱝ ᱠᱟᱜ ᱜᱮᱭ ᱰᱤᱥ ᱴᱟᱵᱚᱜ ᱮᱫ ᱜᱮᱭᱟ᱾
ᱦᱮᱸ ᱦᱮᱸ, ᱚᱠᱟ ᱥᱩᱢᱚᱭ ᱱᱚᱛᱮ ᱢᱟᱱᱮᱧ ᱧᱮᱞ ᱟᱠᱟᱫ ᱜᱮ, ᱱᱟᱥᱮ ᱨᱤᱢᱤᱞ ᱨᱟᱠᱟᱵ ᱞᱮᱠᱷᱟᱱ ᱫᱚ ᱠᱳᱱᱳ ᱯᱷᱳᱱ ᱜᱮ ᱵᱟᱝ ᱪᱟᱞᱟᱜ ᱛᱟᱞᱮᱼᱟ, ᱱᱮᱴᱣᱟᱨ ᱯᱩᱨᱟᱹ ᱥᱳᱞᱳ ᱪᱟᱜᱼᱟ᱾
ᱟᱪᱪᱷᱟ, ᱦᱳᱭ, ᱦᱳᱭ᱾ ᱟᱪᱪᱷᱟ, ᱟᱪᱪᱷᱟ, ᱟᱪᱪᱷᱟ᱾ ᱦᱮᱸ ᱦᱮᱸ, ᱟᱪᱪᱷᱟ, ᱟᱪᱪᱷᱟ, ᱟᱪᱪᱷᱟ, ᱦᱩᱸ ᱦᱩᱸ ᱦᱩᱸ᱾ ᱥᱩᱨ ᱥᱩᱯᱩᱨ ᱛᱮ ᱴᱟᱣᱟᱨ ᱵᱟᱹᱱᱩᱜᱼᱟ ᱥᱮ?
ᱥᱩᱨ ᱥᱩᱯᱩᱨ ᱨᱮ ᱚᱱᱠᱟ ᱞᱮᱠᱟ ᱢᱟ ᱴᱟᱣᱟᱨ ᱠᱚ ᱵᱟᱹᱱᱩᱜ ᱜᱮ ᱟᱨ ᱱᱟᱥᱮ ᱱᱟᱜ ᱢᱮᱱᱟᱜ ᱨᱮ ᱦᱚᱸ ᱱᱟᱥᱮ ᱱᱟᱜ ᱥᱟᱸᱜᱤᱧ ᱫᱷᱟᱨᱟ ᱜᱮ ᱢᱮᱱᱟᱜ ᱜᱮᱭᱟ ᱟᱨ ᱟᱞᱮ ᱟᱹᱛᱩ ᱫᱤᱥᱚᱢ ᱢᱟ ᱵᱮᱱ ᱵᱩᱡ ᱮᱫ ᱜᱮᱭᱟ ᱥᱮ ᱫᱚᱢᱮ ᱫᱟᱨᱮ ᱚᱱᱟ ᱥᱩᱨ ᱥᱩᱯᱩᱨ ᱠᱚᱨᱮ ᱢᱮᱱᱟᱜᱼᱟ᱾
ᱦᱮᱸ ᱦᱮᱸ ᱦᱮᱸ, ᱵᱤᱨ-ᱵᱩᱨᱩ ᱠᱚ ᱡᱟᱹᱱᱤᱡ ᱡᱟᱹᱥᱛᱤ ᱜᱮ ᱛᱤᱱᱟᱹᱜ ᱢᱮᱱᱟᱜ ᱯᱟᱥᱮᱪ? ᱟᱪᱪᱷᱟ, ᱟᱪᱪᱷᱟ, ᱵᱤᱨ ᱵᱩᱨᱩ ᱠᱚ ᱢᱮᱱᱟᱜ ᱜᱮᱭᱟ, ᱟᱯᱮ ᱥᱮᱫ ᱡᱟᱫᱟ ᱜᱮ?
ᱦᱮᱸ ᱵᱤᱨ ᱵᱩᱨᱩ ᱠᱚᱢᱟ ᱡᱟᱹᱥᱛᱤ ᱧᱚᱜ ᱢᱮᱱᱟᱜ ᱜᱮᱭᱟ ᱥᱮ ᱟᱫᱚ ᱚᱱᱠᱟ ᱞᱮᱠᱟ ᱴᱟᱣᱟᱨ ᱠᱚ ᱵᱟᱭ ᱧᱟᱢ ᱧᱚᱜ ᱜᱮᱭᱟ᱾ ᱟᱨ ᱱᱟᱥᱮ ᱦᱚᱭ ᱫᱟᱜ ᱞᱮᱠᱷᱟᱱ ᱢᱟ ᱵᱟᱝ ᱜᱮ᱾
ᱚ ᱦᱳᱭ ᱦᱳᱜᱼᱟ᱾ ᱟᱞᱮ ᱥᱮᱫ ᱦᱚᱸ ᱱᱚᱝᱠᱟ ᱜᱮ ᱵᱤᱨ ᱵᱩᱨᱩ ᱛᱷᱚᱲᱟ ᱡᱮᱞᱮᱧ ᱧᱚᱜ ᱢᱮᱱᱟᱜᱼᱟ ᱛᱚ᱾ ᱮᱱᱦᱚᱸ ᱚᱱᱠᱟ ᱦᱚᱭ ᱫᱟᱜ ᱤᱭᱟᱹ ᱠᱚᱫᱚ ᱫᱟᱜ ᱠᱚ ᱡᱟᱹᱲᱤ ᱵᱟᱲᱟ ᱞᱮᱠᱷᱟᱡ ᱫᱚ ᱛᱷᱚᱲᱟ ᱱᱮᱴᱚᱣᱟᱨᱠ ᱠᱚ ᱰᱤᱥᱴᱟᱵᱚᱜ ᱜᱮᱭᱟ᱾ ᱦᱩᱸ᱾ ᱦᱩᱸ᱾
ᱚᱱᱠᱟ ᱜᱮ ᱱᱟᱥᱮ ᱨᱤᱢᱤᱞ ᱠᱷᱟᱱ ᱜᱮ ᱯᱷᱳᱱ ᱠᱚᱨᱮ ᱦᱚᱸ ᱢᱮᱥᱮᱡ ᱦᱤᱡᱩᱜ ᱜᱮᱭᱟ᱾ ᱦᱮᱸ?
ᱦᱩᱸ ᱱᱤᱛ ᱫᱚ ᱚᱲᱟᱜ ᱨᱮᱜᱮ ᱢᱮᱱᱟᱜ ᱵᱮᱱᱟ ᱛᱚᱵᱮ?
ᱦᱮᱸ ᱚᱲᱟᱜ ᱨᱮᱜᱮ ᱢᱮᱱᱟᱜ ᱞᱤᱧᱟᱹ᱾ ᱫᱷᱟᱹᱵᱤᱡ ᱫᱚ
ᱟᱪᱪᱷᱟ, ᱟᱪᱪᱷᱟ, ᱟᱪᱪᱷᱟ, ᱦᱩᱸ ᱦᱩᱸ ᱦᱩᱸ᱾ ᱦᱩᱸ ᱟᱪᱪᱷᱟ, ᱢᱤᱫᱴᱮᱱ ᱞᱤᱧ ᱠᱩᱠᱞᱤ ᱞᱤᱧ ᱫᱚᱦᱚ ᱠᱮᱭᱟ ᱵᱚᱞᱮ
ᱦᱮᱸ ᱫᱚᱦᱚᱭ ᱵᱮᱱ ᱢᱟ᱾
ᱟᱸᱡᱚᱢ ᱫᱟᱵᱮᱱ ᱥᱮ?
ᱦᱮᱸ ᱟᱸᱡᱚᱢ ᱮᱫᱟᱞᱤᱧ᱾
ᱚ ᱢᱮᱱ ᱫᱟᱹᱞᱤᱧ ᱡᱮ ᱟᱯᱮ ᱥᱮᱜ ᱟᱯᱮᱥᱮᱫ ᱫᱚ ᱤᱭᱟᱹ ᱚᱠᱟ ᱫᱚ ᱚᱱᱟ ᱵᱟᱦᱟ ᱤᱭᱟᱹ ᱵᱟᱦᱟ ᱯᱚᱨᱚᱵᱽ ᱫᱚ ᱚᱠᱟ ᱡᱚᱠᱷᱮᱡ ᱯᱮ ᱢᱟᱱᱟᱣᱮᱫ ᱠᱟᱱᱟ? ᱵᱟᱦᱟ ᱯᱚᱨᱚᱵᱽ
ᱟᱞᱮ ᱱᱚᱛᱮ ᱢᱟ ᱵᱟᱦᱟ ᱢᱟ ᱵᱟᱝ ᱦᱩᱭᱩᱜ ᱜᱮᱭᱟ ᱚᱱᱠᱟ ᱞᱮᱠᱟ ᱚᱱᱮ ᱥᱚᱨᱦᱟᱭ ᱟᱨ ᱢᱟᱜᱽ ᱢᱚᱸᱬᱮ ᱜᱮ ᱦᱩᱭᱩᱜ ᱜᱮᱭᱟ᱾
ᱟᱫᱚ ᱟᱞᱮ ᱟᱛᱩ ᱫᱚ ᱦᱩᱰᱤᱧ ᱠᱷᱟᱹᱛᱤᱨᱟᱜ ᱛᱮ ᱵᱟᱝ ᱦᱩᱭᱩᱜ ᱜᱮᱭᱟ, ᱟᱨ ᱟᱞᱮ ᱟᱹᱛᱩ ᱫᱚ ᱦᱩᱰᱤᱧ ᱠᱷᱟᱹᱛᱤᱨ ᱛᱮ ᱚᱱᱠᱟ ᱞᱮᱠᱟ ᱵᱟᱝ ᱦᱩᱭᱩᱜ ᱜᱮᱭᱟ ᱥᱩᱨ ᱥᱩᱯᱩᱨ ᱟᱹᱛᱩ ᱠᱚᱨᱮ ᱦᱩᱭᱩᱜ ᱜᱮᱭᱟ᱾ ᱜᱮᱭᱟ ᱢᱟᱱᱮ ᱟᱞᱮ ᱟᱛᱩ ᱟᱹᱛᱩ ᱨᱮᱢᱟ ᱱᱟᱥᱮ ᱦᱩᱰᱤᱧ ᱫᱷᱟᱨᱟᱭ ᱜᱮᱭᱟ, ᱚᱱᱟᱛᱮ ᱵᱟᱦᱟ ᱥᱚᱨᱦᱟᱭ ᱠᱚ ᱥᱮ ᱪᱮᱫ ᱦᱚᱸ ᱵᱟᱝ ᱦᱩᱭᱩᱜ ᱜᱮᱭᱟ᱾
ᱟᱪᱪᱷᱟ ᱟᱪᱪᱷᱟ ᱦᱳᱭ ᱦᱳᱭ ᱦᱳᱭ᱾
ᱮᱢᱱᱤ ᱚᱱᱟ ᱧᱩᱛᱩᱢ ᱛᱮ ᱤᱭᱟᱹ ᱠᱚᱢᱟ ᱦᱳᱭᱳᱜ ᱜᱮ, ᱵᱚᱸᱜᱟ ᱵᱩᱨᱩ ᱫᱚ ᱦᱳᱭᱳᱜ ᱜᱮᱭᱟ᱾
ᱦᱮᱸ ᱦᱮᱸ ᱦᱮᱸ᱾
ᱟᱫᱚ ᱚᱱᱠᱟ ᱞᱮᱠᱟ ᱡᱮ ᱮᱱᱮᱡ ᱥᱮᱨᱮᱧ ᱥᱮ ᱡᱟᱦᱟᱱᱟᱜ ᱚᱱᱠᱟ ᱞᱮᱠᱟ ᱢᱟ ᱵᱟᱝ ᱦᱩᱭᱩᱜ ᱜᱮᱭᱟ᱾
ᱚ ᱟᱪᱪᱷᱟ ᱟᱪᱪᱷᱟ ᱟᱪᱪᱷᱟ, ᱟᱞᱮᱥᱮᱫ ᱫᱚ ᱦᱩᱭᱩᱜ ᱜᱮᱭᱟ᱾ ᱟᱞᱮᱥᱮᱜ ᱫᱚ ᱚᱱᱟ ᱤᱭᱟᱹ ᱨᱮᱜᱮ ᱦᱩᱭᱩᱜᱼᱟ᱾ ᱟᱫᱚ ᱵᱷᱟᱨᱚᱛ ᱫᱤᱥᱚᱢ ᱨᱮ ᱚᱠᱟ ᱫᱚᱠᱚ ᱦᱳᱞᱤ ᱠᱚ ᱢᱟᱱᱟᱣᱮᱫ ᱠᱟᱱ ᱚᱱᱟ ᱥᱮᱞᱮᱫ ᱛᱮᱜᱮ ᱚᱱᱟ ᱠᱩᱱᱟᱹᱢᱤ ᱨᱮ ᱦᱩᱭᱩᱜ ᱛᱟᱞᱮᱭᱟ᱾
ᱦᱮᱸ,
ᱦᱩᱭᱩᱜ ᱜᱮᱭᱟ ᱦᱮᱸ ᱦᱩᱭᱩᱜᱼᱟ ᱡᱟᱦᱮᱨ ᱨᱮ, ᱡᱟᱦᱮᱨ ᱨᱮᱠᱚ ᱡᱟᱦᱮᱨ ᱠᱚ ᱛᱷᱚᱲᱟ ᱠᱚ ᱥᱟᱡᱟᱣ ᱥᱟᱯᱲᱟᱣᱟ ᱡᱟᱦᱮᱨ ᱫᱟᱜ ᱯᱨᱚᱛᱷᱚᱢ ᱦᱤᱞᱳᱜ ᱫᱚ᱾ ᱯᱟᱹᱦᱤᱞ ᱦᱤᱞᱳᱜ ᱫᱚ ᱤᱱᱟᱹ ᱯᱚᱨᱮ ᱫᱚ ᱫᱚᱥᱟᱨ ᱦᱤᱞᱳᱜ ᱫᱚ ᱚᱱᱮ ᱡᱚᱛᱚ ᱜᱚᱜᱚ ᱵᱟᱵᱟ ᱵᱚᱭᱦᱟ ᱢᱤᱥᱤ ᱠᱚ ᱡᱚᱛᱚ ᱵᱟᱦᱟ ᱟᱛᱟᱝ ᱠᱚ ᱪᱟᱞᱟᱜᱼᱟ ᱥᱮ ᱪᱟᱞᱟᱣ ᱠᱟᱛᱮᱜ ᱚᱸᱰᱮ ᱵᱟᱦᱟᱭᱟ ᱠᱚ᱾ ᱟᱨ ᱵᱟᱦᱟᱭᱟᱠᱚ ᱮᱱᱮᱡ ᱟᱠᱚ ᱨᱟᱹᱥᱠᱟᱹᱭ ᱟᱠᱚ᱾ ᱟᱫᱚ ᱫᱚᱥᱟᱨ ᱦᱤᱞᱳᱜ ᱠᱷᱚᱱ ᱱᱟᱦᱟᱜ ᱫᱟᱜ ᱛᱮᱠᱚ ᱠᱷᱮᱞᱳᱰᱟ᱾ ᱫᱟᱜ ᱠᱚ ᱟᱨᱮᱡ ᱡᱚᱝᱟᱱᱟ᱾
ᱚ ᱟᱫᱚ ᱫᱟᱜ ᱫᱚ ᱥᱟᱱᱟᱢ ᱦᱚᱲ ᱠᱚ ᱟᱨᱮᱡ ᱡᱚᱱᱟ ᱥᱮ ᱚᱱᱟ ᱫᱚ ᱡᱚᱛᱚ ᱥᱟᱱᱟᱢ ᱦᱚᱲ ᱫᱚ ᱟᱨᱮᱡ ᱵᱟᱝ ᱜᱟᱱᱚᱜᱼᱟ ᱥᱮ ᱪᱮᱫᱠᱟ ᱚᱱᱟ ᱫᱚ?
ᱟᱨᱮᱡ ᱫᱚ ᱵᱟᱝ ᱜᱟᱱᱚᱜᱼᱟ, ᱚᱠᱚᱭ ᱫᱚ ᱞᱟᱸᱱᱫᱟ ᱥᱟᱹᱜᱟᱹᱭ ᱛᱟᱦᱮᱱᱟ ᱥᱮ ᱦᱤᱞᱤ ᱫᱟᱹᱭ ᱠᱚ ᱟᱨ ᱚᱱ ᱚᱠᱟ ᱜᱮ ᱞᱟᱸᱫᱟ ᱥᱟᱹᱜᱟᱹᱭ ᱧᱚᱜ ᱠᱚ ᱩᱱᱠᱩ ᱠᱚ ᱫᱟᱜ ᱛᱮᱠᱚ ᱠᱷᱮᱞᱳᱰᱟ᱾ ᱫᱚᱢᱮ ᱠᱚ ᱠᱷᱮᱞᱳᱰᱟ᱾ ᱟᱨ ᱟᱨ ᱮᱱᱮ ᱤᱱᱠᱟᱜᱮ ᱵᱟᱦᱟ ᱯᱚᱨᱚᱵᱽ ᱫᱚ ᱟᱨ ᱤᱭᱟᱹ ᱦᱤᱞᱳᱜ ᱫᱚ ᱚᱱᱟ ᱚᱠᱟ ᱫᱚ ᱵᱟᱦᱟ ᱟᱛᱟᱝ ᱦᱤᱞᱳᱜ ᱫᱚ ᱱᱟᱭᱠᱮ ᱚᱲᱟᱜ ᱚᱲᱟᱜ ᱪᱟᱞᱟᱣ ᱠᱟᱛᱮᱜ ᱵᱟᱦᱟ ᱠᱚ ᱮᱢᱟᱣ ᱠᱚᱣᱟ ᱠᱚ᱾ ᱱᱟᱭᱠᱮ ᱠᱚ ᱫᱟᱨᱟᱢᱮᱭᱟ ᱩᱸ, ᱟᱯᱮ ᱥᱮᱜ ᱫᱚ ᱛᱚᱵᱮ ᱵᱟᱝ ᱦᱩᱭᱩᱜᱼᱟ ᱱᱤᱭᱟᱹ ᱠᱚᱫᱚ?
ᱵᱟᱝ ᱟᱞᱮ ᱥᱮᱫ ᱫᱚ ᱵᱟᱝ ᱦᱩᱭᱩᱜ ᱜᱮᱭᱟ, ᱚᱱᱮ ᱦᱩᱰᱤᱧ ᱦᱩᱰᱤᱧ ᱟᱹᱛᱩ ᱢᱮᱱᱟᱜᱼᱟ ᱥᱮ ᱟᱫᱚ ᱚᱱᱠᱟ ᱞᱮᱠᱟ ᱢᱟ ᱵᱟᱝ ᱦᱩᱭᱩᱜ ᱜᱮᱭᱟ᱾ ᱟᱨ ᱥᱩᱨ ᱥᱩᱯᱩᱨ ᱟᱹᱛᱩ ᱠᱚᱨᱮ ᱦᱩᱭᱩᱜ ᱨᱮᱦᱚᱸ, ᱟᱫᱚ ᱚᱠᱛᱚ ᱵᱟᱝ ᱠᱷᱟᱹᱛᱤᱨᱟᱜ ᱛᱮ ᱧᱮᱞ ᱠᱚ ᱵᱟᱝ ᱦᱩᱭ ᱠᱟᱱᱟ ᱡᱮ ᱪᱮᱫᱠᱟ ᱦᱩᱭᱩᱜᱼᱟ ᱵᱟᱝ ᱦᱩᱭᱩᱜᱼᱟ᱾ ᱟᱨᱠᱤ
ᱟᱪᱪᱷᱟ, ᱟᱪᱪᱷᱟ, ᱦᱳᱭ, ᱦᱳᱭ, ᱦᱳᱭ᱾
ᱚᱱᱟᱜᱮ, ᱟᱨ ᱟᱞᱮ ᱟᱛᱩ ᱢᱟ ᱱᱟᱥᱮ ᱱᱤᱭᱟᱹᱛᱮ ᱢᱟᱱᱮ ᱫᱚᱢᱮ ᱜᱮ ᱦᱩᱰᱤᱧ ᱜᱮ ᱛᱮ ᱵᱟᱝ ᱦᱩᱭᱩᱜᱼᱟ, ᱥᱩᱫᱷᱩ ᱚᱱᱮ ᱡᱟᱦᱮᱨ ᱨᱮ ᱯᱩᱡᱟᱹ ᱡᱮᱢᱚᱱ ᱯᱩᱡᱟᱹᱭ ᱜᱮᱭᱟ ᱠᱚ ᱤᱭᱟᱹ ᱥᱚᱨᱦᱟᱭ ᱠᱚᱨᱮ, ᱢᱟᱜᱢᱬᱮ ᱠᱚᱨᱮ ᱡᱟᱦᱟᱸ ᱯᱩᱡᱟᱹ ᱠᱚ ᱦᱩᱭᱩᱜᱼᱟ ᱵᱚᱸᱜᱟ ᱵᱩᱨᱩ, ᱚᱱᱟ ᱠᱚᱢᱟ ᱦᱩᱭᱩᱜ ᱜᱮ᱾
ᱟᱪᱪᱷᱟ ᱡᱟᱦᱮᱨ ᱠᱚ ᱢᱟᱹᱡᱷᱤ ᱛᱷᱟᱱ ᱠᱚᱫᱚ ᱢᱮᱱᱟᱜ ᱜᱮᱛᱟ ᱯᱮᱭᱟ ᱥᱮ?
ᱦᱮᱸ ᱚᱱᱟ ᱠᱚᱫᱚ ᱢᱮᱱᱟᱜ ᱢᱟ ᱢᱮᱱᱟᱜ ᱜᱮ ᱚᱱᱮ ᱱᱟᱥᱮ ᱱᱟᱥᱮ ᱯᱩᱡᱟᱹ ᱠᱚ ᱠᱚᱫᱚ ᱦᱩᱭᱩᱜ ᱜᱮᱭᱟ ᱵᱚᱸᱜᱟ ᱵᱩᱨᱩ ᱤᱭᱟᱹ ᱨᱮᱫᱚ, ᱟᱫᱚ ᱮᱱᱮᱡ ᱥᱮᱨᱮᱧ ᱠᱩᱜᱮ ᱵᱟᱝ ᱦᱩᱭᱩᱜᱼᱟ ᱚᱝᱠᱟ ᱞᱮᱠᱟ ᱫᱚ᱾
ᱚ ᱟᱪᱪᱷᱟ ᱟᱪᱪᱷᱟ ᱟᱪᱪᱷᱟ, ᱟᱪᱪᱷᱟ ᱚᱱᱟ ᱢᱟᱺᱡᱷᱤ ᱛᱷᱟᱱ ᱥᱮ ᱡᱟᱦᱮᱨ ᱛᱷᱟᱱ ᱠᱚᱫᱚ ᱟᱯᱮ ᱫᱚ ᱪᱮᱫ ᱞᱮᱠᱟ ᱯᱮ ᱵᱮᱱᱟᱣ ᱟᱠᱟᱜᱼᱟ?
ᱤᱧ ᱨᱮ ᱢᱟᱱᱮ ᱵᱮᱱᱟᱣ ᱵᱚᱞᱛᱮ ᱚᱱᱮ ᱡᱟᱦᱟᱸᱢ, ᱦᱮᱸ?
ᱚᱲᱟᱜ ᱠᱚᱯᱮ ᱵᱮᱱᱟᱣ ᱠᱟᱣᱫᱟ ᱥᱮ ᱵᱟᱹᱱᱩᱜᱼᱟ ᱚᱲᱟᱜ ᱠᱚᱫᱚ?
ᱵᱟᱝ ᱚᱲᱟᱜ ᱠᱚᱢᱟ ᱵᱟᱹᱱᱩᱜ ᱜᱮ ᱚᱱᱮ ᱯᱩᱡᱟᱹ ᱥᱩᱢᱚᱭ ᱱᱟᱥᱮ ᱵᱩᱥᱩᱵ ᱛᱮ ᱡᱟᱦᱟᱸ ᱠᱚ ᱢᱮᱱ ᱦᱚᱪᱚᱭᱮᱫᱟ, ᱚᱱᱟ ᱵᱩᱥᱩᱵ ᱛᱮ ᱚᱱᱟ ᱜᱮᱠᱚ ᱫᱟᱯᱟ ᱟᱨ ᱚᱝᱠᱟ ᱞᱮᱠᱟ ᱢᱟ ᱵᱟᱹᱱᱩᱜ ᱜᱮ ᱚᱲᱟᱜ ᱠᱚ ᱟᱨ ᱚᱱᱟ ᱦᱚᱸ ᱦᱟᱱᱮ ᱛᱤᱱ ᱪᱟᱨ ᱠᱤᱞᱳᱢᱤᱴᱟᱨ ᱥᱟᱺᱜᱤᱧ ᱨᱮ ᱢᱮᱱᱟᱜᱼᱟ ᱡᱟᱦᱮᱨ ᱠᱚ ᱥᱮ᱾
ᱡᱟᱦᱮᱨ ᱫᱚ ᱟᱨ ᱤᱭᱟᱹ ᱵᱤᱨ ᱛᱟᱞᱟ ᱨᱮ ᱥᱮ ᱪᱮᱫ?
ᱦᱮᱸ ᱵᱤᱨ ᱛᱟᱞᱟ ᱨᱮᱜᱮ ᱞᱟᱹᱭ ᱜᱟᱱᱚᱜᱼᱟ ᱚᱱᱟ ᱫᱚ, ᱢᱟᱱᱮ ᱥᱟᱺᱜᱤᱧ ᱱᱟᱥᱮ ᱰᱷᱮᱨ ᱥᱟᱺᱜᱤᱧ ᱨᱮᱜᱮ ᱢᱮᱱᱟᱜᱼᱟ ᱟᱨ ᱚᱝᱠᱟ ᱞᱮᱠᱟ ᱚᱲᱟᱜ ᱫᱩᱣᱟᱹᱨ ᱢᱟ ᱵᱟᱹᱱᱩᱜ ᱜᱮ ᱚᱸᱰᱮ ᱫᱚ᱾
ᱟᱸ ᱢᱟᱺᱡᱷᱤ ᱛᱷᱟᱱ ᱫᱚ ᱪᱮᱫ ᱞᱮᱠᱟ ᱨᱮ ᱢᱮᱱᱟᱜᱼᱟ ᱛᱚᱵᱮ?
ᱢᱟᱺᱡᱷᱤ ᱛᱷᱟᱱ ᱫᱚ ᱟᱯᱮ ᱴᱷᱮᱱ ᱟᱞᱮ ᱱᱚᱛᱮ ᱨᱮ ᱡᱟᱦᱟᱸ ᱠᱚ ᱢᱮᱱ ᱦᱚᱪᱚᱭᱮᱫᱟ ᱚᱝ ᱠᱟ ᱞᱮᱠᱟ ᱢᱟ ᱵᱟᱹᱱᱩᱜ ᱜᱮ ᱥᱩᱫᱷᱩ ᱢᱤᱫᱴᱮᱱ ᱛᱷᱟᱢ ᱛᱟᱦᱮᱸᱱᱟ, ᱵᱮᱱᱟᱣ ᱠᱟᱜᱼᱟ ᱠᱚ ᱚᱱᱟ ᱜᱮ, ᱟᱫᱚ ᱥᱮ, ᱥᱮ ᱢᱟᱺᱡᱷᱤ ᱛᱷᱟᱱ ᱴᱷᱮᱱ ᱚᱲᱟᱜ ᱠᱚ ᱡᱟᱦᱟᱸ ᱞᱮᱠᱟ ᱢᱟᱱᱮ ᱟᱸᱡᱚᱢ ᱠᱟᱫᱟᱞᱤᱧ, ᱥᱮᱞᱤᱧ ᱧᱮᱞ ᱟᱠᱟᱫᱟ ᱥᱳᱥᱟᱞ ᱢᱤᱰᱤᱭᱟ ᱛᱟᱞᱟᱛᱮ, ᱚᱝᱠᱟ ᱞᱮᱠᱟ ᱢᱟ ᱟᱞᱮ ᱱᱚᱛᱮ ᱫᱚ ᱵᱟᱹᱱᱩᱜ ᱜᱮ ᱥᱩᱫᱩ ᱢᱤᱫᱴᱮᱡ ᱛᱷᱟᱱ ᱛᱟᱦᱮᱸᱱᱟ ᱟᱫᱚ ᱚᱱᱟ ᱜᱮ, ᱵᱟᱵᱟ ᱠᱚ ᱛᱟᱠᱚ ᱠᱚ ᱴᱷᱮᱱᱤᱧ ᱟᱸᱡᱚᱢ ᱠᱟᱫᱟ ᱱᱚᱣᱟ ᱜᱮ ᱢᱟᱺᱡᱷᱤ ᱛᱷᱟᱱ ᱠᱚ ᱢᱮᱱᱟᱜ ᱟᱨ ᱡᱟᱦᱟᱸᱭ ᱠᱚᱫᱚ ᱠᱚ ᱢᱮᱱ ᱜᱮᱭᱟ ᱚᱱᱮ ᱦᱟᱲᱟᱢ ᱡᱟᱦᱮᱨ ᱦᱚᱸ ᱠᱚ ᱢᱮᱛᱟᱜ ᱜᱮᱭᱟ ᱾
ᱟᱪᱪᱷᱟ, ᱟᱪᱪᱷᱟ ᱦᱮᱸ ᱦᱮᱸ ᱦᱮᱸ᱾ ᱚ ᱟᱞᱮ ᱥᱮᱫ, ᱟᱞᱮ ᱥᱮᱫ ᱫᱚ ᱱᱚᱣᱟ ᱱᱤᱛ ᱫᱚ ᱚᱱᱟ ᱵᱤᱨ ᱵᱩᱨᱩ ᱤᱭᱟᱹ, ᱵᱤᱨ ᱜᱟᱡᱟᱲ ᱨᱮ ᱛᱟᱦᱮᱸᱱ ᱠᱟᱱ ᱱᱤᱛ ᱫᱚ ᱟᱛᱩ ᱥᱮᱫ ᱞᱮ ᱟᱜᱩ ᱠᱮᱫᱟ ᱟᱞᱮ ᱫᱚ᱾ ᱟᱛᱩ ᱯᱟᱲᱟ ᱨᱮ ᱜᱮᱞᱮ ᱵᱟᱹᱭᱥᱟᱹᱣ ᱠᱮᱫᱟ ᱟᱨ ᱯᱩᱨᱟᱹ ᱴᱤᱱ ᱠᱚᱛᱮ ᱞᱮ ᱚᱲᱟᱜ ᱠᱮᱫᱟ ᱢᱚᱡᱽ ᱜᱮ᱾ ᱟᱨ ᱮᱞ ᱯᱟᱛᱟᱣ ᱠᱮᱫᱟ᱾ ᱟᱨ ᱢᱟᱺᱡᱷᱤ ᱛᱷᱟᱱ ᱦᱚᱸ ᱚᱝᱠᱟ ᱜᱮᱞᱮ ᱚᱲᱟᱜ ᱞᱮ ᱵᱮᱱᱟᱣᱫᱟ ᱢᱚᱸᱡᱽ ᱜᱮ ᱢᱟᱱᱮ ᱱᱤᱛ ᱫᱚ, ᱟᱸ ᱢᱟᱨᱟᱝ ᱵᱩᱨᱩ ᱦᱚᱸ ᱥᱮ ᱛᱷᱚᱲᱟ ᱢᱚᱸᱡᱽ ᱧᱚᱜ ᱡᱟᱭᱜᱟ ᱨᱮ ᱫᱚᱦᱚᱭ ᱡᱟᱹᱨᱩᱲᱟ᱾ ᱦᱩᱸ, ᱦᱩᱸ ᱪᱮᱫ ᱞᱮᱠᱟ ᱵᱚᱱ ᱧᱮᱞ ᱟᱹᱜᱩ ᱠᱮᱫᱟ, ᱢᱟᱨᱟᱝ ᱵᱩᱨᱩ ᱦᱚᱸ ᱛᱷᱚᱲᱟ, ᱟᱵᱩ ᱦᱚᱸ ᱟᱸ ᱞᱟᱦᱟ ᱫᱚ ᱛᱮ, ᱛᱚ ᱚᱝᱠᱟ ᱜᱮ ᱵᱩᱥᱩᱵ ᱠᱚ ᱨᱮᱱᱟᱜ ᱥᱮ ᱥᱟᱹᱣᱲᱤ ᱠᱚ ᱛᱮᱵᱚᱱ ᱚᱲᱟᱜ ᱮᱜ ᱠᱟᱱ ᱛᱟᱦᱮᱸᱱᱟ ᱥᱮ, ᱟᱫᱚ ᱱᱤᱛ ᱫᱚ ᱵᱟᱹᱭ ᱵᱟᱹᱭᱛᱮ ᱚᱲᱟᱜ ᱠᱚᱦᱚᱸ ᱵᱚᱱ ᱯᱟᱠᱟᱭᱮᱜ ᱠᱟᱱᱟ, ᱴᱤᱱ ᱠᱚᱵᱚᱱ ᱞᱟᱜᱟᱣᱮᱫ ᱠᱟᱱᱟ, ᱛᱚ ᱟᱵᱚ ᱨᱮᱱ ᱢᱟᱨᱟᱝ ᱵᱩᱨᱩ ᱥᱮ ᱡᱟᱦᱮᱨ ᱟᱭᱳ ᱦᱚᱸ ᱚᱝᱠᱟ ᱵᱤᱨ ᱜᱟᱡᱟᱲ ᱠᱷᱚᱡ ᱟᱹᱜᱩ ᱠᱟᱛᱮᱫ ᱱᱤᱛ ᱫᱚ ᱩᱱᱠᱤᱱ ᱦᱚᱸ ᱵᱚᱞᱮ ᱚᱲᱟᱜ ᱠᱤᱱᱟ ᱞᱮ ᱟᱞᱮ ᱦᱚᱸ ᱾ ᱟᱫᱚ ᱦᱟᱨ ᱡᱟᱜᱟ ᱨᱮᱜᱮ ᱚᱲᱟᱜ, ᱚᱲᱟᱜ ᱟᱹᱠᱤᱧ ᱠᱷᱟᱡ ᱫᱚ ᱵᱮᱥ ᱦᱩᱭ ᱠᱚᱜᱼᱟ ᱵᱚᱞᱮ᱾
ᱦᱮᱸ ᱚᱲᱟᱜ ᱠᱚᱢᱟ ᱞᱟᱹᱠᱛᱤᱜ ᱟᱨ ᱱᱚᱸᱰᱮ ᱦᱚᱸ ᱵᱟᱵᱟ ᱛᱟᱠᱚ ᱢᱟᱱᱮ ᱧᱮᱞ ᱞᱮᱫ ᱠᱚᱜᱮᱭᱟ ᱢᱟᱱᱮ ᱟᱹᱛᱩ ᱠᱚᱨᱮᱱ ᱦᱚᱲ ᱠᱚ ᱠᱩᱨᱩ ᱢᱩᱴᱩ ᱠᱚ ᱪᱷᱩᱴᱟᱹᱣ ᱞᱮᱱᱟ ᱥᱩᱨ ᱥᱮᱫ ᱟᱹᱜᱩ ᱨᱮᱱᱟᱜ ᱡᱮ ᱚᱱᱟ ᱢᱟ ᱦᱟᱱᱮᱼᱼ ᱠᱩᱞᱦᱤ ᱢᱩᱪᱟᱹᱫ ᱠᱚᱥᱮᱫ ᱜᱮ ᱥᱮ ᱟᱫᱚ ᱪᱮᱫ ᱡᱟᱭᱜᱟ ᱱᱤᱭᱟᱹ ᱠᱚ ᱠᱚ ᱱᱟᱥᱮ ᱠᱚ ᱮᱴᱠᱮᱴᱚᱬᱮ ᱦᱩᱭ ᱜᱚᱫ ᱮᱱ ᱜᱮᱭᱟ ᱞᱟᱹᱭ ᱮᱫᱟ ᱠᱚ ᱩᱱ ᱠᱩ ᱫᱚ ᱮᱴᱟᱜ ᱡᱟᱹᱛᱤ ᱩᱱᱠᱩ ᱫᱤᱠᱩ ᱡᱟᱦᱟᱸ ᱠᱚ ᱢᱮᱱ ᱢᱮᱱ ᱦᱚᱪᱚᱭᱮᱫ ᱢᱮᱛᱟ ᱠᱚ ᱠᱟᱱᱟ ᱵᱚᱱ ᱾
ᱦᱮᱸ ᱦᱮᱸ ᱦᱮᱸᱻ
ᱢᱮᱱ ᱫᱟᱠᱚ ᱟᱞᱮᱭᱟᱜ ᱠᱟᱱᱟ ᱥᱮ ᱪᱮᱫ ᱡᱟᱭᱜᱟ ᱠᱚ ᱵᱟᱞᱮ ᱟᱲᱟᱜᱟ ᱚᱱᱟ ᱱᱤᱭᱟᱹ ᱱᱟᱥᱮᱱᱟᱜ ᱢᱟᱱᱮ ᱠᱷᱟᱯᱟᱹᱨᱤ ᱠᱚ ᱦᱩᱭ ᱮᱱ ᱜᱮ ᱛᱟᱨᱯᱚᱨᱮ ᱠᱩᱨᱩ ᱢᱩᱴᱩ ᱠᱚ ᱪᱷᱩᱴᱟᱹᱣ ᱞᱮᱱ ᱜᱮ ᱟᱫᱚ ᱛᱷᱤᱨ ᱛᱷᱟᱨ ᱱᱤᱛᱚᱜ ᱫᱚ ᱵᱟᱝ ᱠᱚ ᱠᱟᱛᱷᱟ ᱵᱟᱲᱟᱜ ᱠᱟᱱᱟ ᱵᱟᱹᱧ ᱫᱤᱥᱟᱹ ᱠᱟᱜ ᱠᱚᱜᱮᱭᱟ ᱵᱟᱝ ᱠᱷᱟᱱ ᱠᱚ ᱢᱮᱱᱫᱟ ᱩᱱᱟᱹᱜ ᱥᱟᱺᱜᱤᱧ ᱨᱮ ᱟᱥᱛᱮ ᱟᱥᱛᱮ ᱥᱤᱛᱚ ᱱᱚᱣᱟ ᱫᱚ ᱞᱟᱦᱟ ᱥᱮᱫ ᱤᱫᱤ ᱫᱚᱨᱠᱟᱨ ᱥᱮ ᱢᱟᱱᱮ ᱟᱞᱮ ᱢᱟ ᱱᱟᱥᱮ ᱯᱟᱹᱪᱷᱞᱟᱹ ᱧᱚᱜ ᱨᱮ ᱢᱮᱱᱟᱜ ᱞᱮᱭᱟ ᱡᱮᱢᱚᱱ ᱡᱟᱦᱮᱨ ᱨᱮ ᱟᱞᱮ ᱵᱟᱞᱮ ᱪᱟᱞᱟᱜ ᱜᱮᱭᱟ ᱠᱩᱲᱤ ᱜᱤᱫᱽᱨᱟᱹ ᱵᱟᱦᱟ ᱟᱛᱟᱝ ᱛᱟᱝ ᱠᱚ ᱪᱮᱫ ᱜᱮ ᱥᱮ ᱵᱟᱹᱱᱩᱜᱼᱟ ᱾
ᱟᱪᱪᱷᱟ ᱟᱪᱪᱷᱟ ᱟᱪᱪᱷᱟ ᱦᱚᱭ ᱦᱚᱭ ᱚᱱᱟ ᱜᱮ ᱟᱵᱚ ᱦᱩᱫᱤᱥ ᱡᱟᱹᱨᱩᱲᱟ ᱱᱮᱛᱟᱨ ᱢᱟᱱᱮ ᱯᱩᱡᱟᱹ ᱛᱷᱟᱱ ᱟᱵᱚᱣᱟᱜ ᱫᱷᱚᱨᱚᱢ ᱛᱷᱟᱱ ᱫᱚ ᱛᱷᱚᱲᱟ ᱛᱚ ᱟᱨ ᱠᱚ ᱡᱟᱹᱛᱤ ᱞᱮᱠᱟ ᱟᱵᱚ ᱦᱚᱸ ᱰᱮᱵᱷᱞᱚᱯ ᱤᱫᱤ ᱡᱟᱹᱨᱩᱲᱟ ᱥᱮ ᱾ ᱦᱮᱸ ᱚᱱᱟ ᱠᱚ ᱜᱟᱡᱟᱲ ᱜᱟᱡᱟᱲ ᱛᱟᱞᱟ
ᱦᱚᱸ ᱞᱟᱹᱠᱛᱤ ᱠᱟᱱ ᱛᱟᱵᱚᱱᱟ ᱥᱮ ᱡᱩᱢᱤᱫ ᱵᱟᱵᱚᱱ ᱦᱩᱭ ᱞᱮᱱᱠᱷᱟᱱ ᱢᱟ ᱵᱟᱵᱚᱱ ᱫᱟᱲᱮᱭᱟᱜ ᱜᱮᱭᱟ ᱥᱮ ᱾
ᱱᱤᱛ ᱵᱚᱱ ᱧᱮᱞ ᱞᱮᱠᱷᱟᱡ ᱜᱟ ᱜᱟᱡᱟᱲ ᱛᱟᱞᱟ ᱨᱮᱵᱚᱱ ᱫᱚᱦᱚ ᱠᱟᱜ ᱠᱷᱟᱡ ᱫᱚ ᱢᱤᱫ ᱴᱮᱱ ᱯᱩᱡᱟᱹ ᱛᱷᱟᱱ ᱫᱚ ᱚᱠᱟ ᱞᱮᱠᱟ ᱚᱱᱟ ᱢᱚᱡᱽ ᱵᱟᱝ ᱦᱩᱭᱩᱜᱼᱟ ᱥᱮ ᱮᱴᱟᱜ ᱡᱟᱹᱛᱤ ᱠᱚ ᱠᱚ ᱧᱮᱞᱟ ᱱᱤᱭᱟᱹ ᱫᱚ ᱫᱷᱚᱨᱚᱢ ᱛᱷᱟᱱ ᱞᱮᱠᱟᱱᱟᱜ ᱫᱚ ᱵᱟᱠᱚ ᱢᱮᱛᱟᱣᱟᱜᱼᱟ ᱜᱟᱡᱟᱲ ᱛᱟᱞᱟ ᱨᱮ ᱛᱟᱦᱮᱸᱱ ᱠᱷᱟᱡ ᱫᱚ ᱾
ᱦᱮᱸᱻ
ᱦᱮᱸ ᱚᱱᱟ ᱛᱮ ᱟᱵᱚ ᱱᱤᱛ ᱫᱚ ᱜᱟᱡᱟᱲ ᱛᱟᱞᱟ ᱠᱷᱚᱡ ᱟᱹᱜᱩᱭ ᱟᱹᱛᱩ ᱛᱮ ᱟᱹᱜᱩᱭ ᱫᱚᱨᱠᱟᱨ ᱾ ᱢᱚᱡᱽ ᱡᱟᱜᱟ ᱨᱮ ᱵᱟᱹᱭᱥᱟᱹᱣ ᱠᱟᱛᱮ ᱾
ᱦᱩᱸᱻ
ᱟᱪᱪᱷᱟ ᱟᱯᱮ ᱥᱮᱫ ᱫᱚ ᱵᱟᱯᱞᱟ ᱫᱚ ᱦᱟᱸᱜ ᱪᱮᱫ ᱞᱮᱠᱟ ᱵᱟᱝ ᱪᱟᱹᱞᱩᱜ ᱦᱩᱭᱩᱜ ᱠᱟᱱ ᱵᱟᱯᱞᱟ ᱵᱤᱦᱟᱹ ᱠᱚ ᱫᱚ?
ᱟᱞᱮ ᱱᱚᱛᱮ ᱾
ᱦᱚᱭ ᱾
ᱟᱞᱮ ᱱᱚᱛᱮ ᱢᱟ ᱚᱱᱮ ᱯᱩᱨᱟᱹ ᱠᱟᱹᱢᱤ ᱜᱤᱞᱤᱧ ᱢᱮᱱ ᱫᱟᱲᱭᱟᱜᱼᱟ ᱤᱭᱟᱹ ᱞᱟᱦᱟ ᱠᱟᱹᱢᱤ ᱠᱚ ᱡᱟᱦᱟᱸ ᱢᱟᱲᱟᱝ ᱥᱮᱱᱟᱜ ᱠᱟᱹᱢᱤ ᱫᱚ ᱨᱟᱭᱵᱟᱨᱟᱜ ᱛᱤ ᱛᱮᱜᱮ ᱡᱷᱚᱛᱚ ᱦᱩᱭᱩᱜ ᱜᱮᱭᱟ ᱾
ᱦᱩᱸᱻ
ᱛᱚᱵᱮ ᱨᱟᱭᱵᱟᱨ ᱜᱮ ᱢᱟᱱᱮ ᱱᱟᱣᱟ ᱥᱟᱹᱜᱩᱱ ᱯᱮᱲᱟᱭ ᱟᱹᱜᱩ ᱠᱚᱣᱟ ᱯᱨᱚᱛᱷᱚᱢ ᱢᱟ ᱠᱩᱲᱤ ᱜᱤᱫᱽᱨᱟᱹ ᱚᱲᱟᱜ ᱜᱮ ᱧᱮᱧᱮᱞ ᱪᱟᱞᱟᱜ ᱟᱞᱮ ᱱᱚᱛᱮ ᱠᱷᱚᱱᱟᱜ ᱢᱟ ᱾
ᱦᱮᱸ ᱦᱮᱸ ᱟᱪᱪᱷᱟ ᱟᱪᱪᱷᱟ ᱦᱚᱭ ᱦᱚᱭ ᱾
ᱠᱩᱲᱤ ᱜᱤᱫᱽᱨᱟᱹ ᱚᱲᱟᱜ ᱠᱚ ᱢᱟᱱᱮ ᱧᱮᱧᱮᱞ ᱠᱚ ᱦᱤᱡᱩᱜᱼᱟ ᱠᱚᱲᱟ ᱜᱤᱫᱽᱨᱟᱹ ᱚᱲᱟᱜ ᱠᱷᱚᱱᱟᱜ ᱟᱫᱚ ᱨᱟᱭᱵᱟᱨ ᱜᱮ ᱚᱱᱟ ᱦᱚᱸᱭ ᱟᱹᱜᱩ ᱠᱚᱣᱟ ᱾ ᱛᱟᱨᱯᱚᱨᱮ ᱠᱩᱲᱤ ᱜᱤᱫᱽᱨᱟᱹ ᱠᱚ ᱧᱮᱞ ᱤᱫᱤᱭᱮᱭᱟ ᱟᱫᱚ ᱠᱩᱥᱤ ᱠᱚ ᱦᱩᱭ ᱞᱮᱱᱠᱷᱟᱱ ᱚᱱᱟ ᱦᱚᱸ ᱨᱟᱭᱵᱟᱨᱟᱜ ᱫᱟᱨᱟᱭ ᱛᱮ ᱜᱮ ᱯᱷᱳᱱ ᱛᱮ ᱦᱳᱠ ᱟᱨ ᱚᱲᱟᱜ ᱛᱮ ᱦᱮᱡ ᱠᱟᱛᱮ ᱦᱳᱠ ᱞᱟᱹᱭ ᱟᱠᱚᱣᱟᱭ ᱡᱮ ᱱᱚᱝᱠᱟ ᱚᱱᱠᱟ ᱠᱩᱥᱤ ᱟᱠᱟᱱᱟ ᱠᱚ ᱾ ᱛᱟᱦᱞᱮ ᱚᱱᱟ ᱠᱩᱥᱤ ᱞᱮᱱ ᱠᱷᱟᱱ ᱠᱚ ᱟᱵᱟᱨ ᱠᱩᱲᱤ ᱜᱤᱫᱽᱨᱟᱹ ᱚᱲᱟᱜ ᱠᱷᱚᱱ ᱠᱚ ᱪᱟᱞᱟᱜᱼᱟ ᱛᱟᱨ ᱯᱚᱨᱮ ᱚᱸᱰᱮ ᱠᱷᱚᱡ ᱪᱟᱞᱟᱣ ᱠᱟᱛᱮ ᱡᱩᱫᱤ ᱠᱚ ᱠᱩᱥᱤᱜᱼᱟ ᱠᱚᱲᱟ ᱜᱤᱫᱽᱨᱟᱹ ᱚᱲᱟᱜ ᱫᱩᱣᱟᱹᱨ ᱠᱚ ᱛᱟᱦᱞᱮ ᱡᱩᱫᱤ ᱨᱟᱹᱡᱤ ᱠᱚ ᱦᱩᱭᱩᱜ ᱛᱟᱠᱚᱣᱟ ᱛᱟᱨ ᱯᱚᱨᱮ ᱟᱵᱟᱨ ᱠᱟᱛᱷᱟ ᱠᱚ ᱱᱮᱰᱟ ᱠᱟᱛᱮᱫ ᱜᱮ ᱚᱱᱟ ᱦᱚᱸ ᱨᱟᱭᱵᱟᱨᱟᱜ ᱤᱭᱟᱹ ᱛᱮ ᱜᱮ ᱱᱮᱰᱟᱭᱟᱠᱚ ᱾ ᱢᱟᱱᱮ ᱠᱩᱲᱤ ᱜᱤᱫᱽᱨᱟᱹ ᱟᱭᱳ ᱵ ᱟᱨ ᱠᱚᱲᱟ ᱜᱤᱫᱽᱨᱟᱹ ᱟᱭᱳ ᱵᱟᱵᱟ ᱢᱤᱞᱟᱹᱭᱟ ᱠᱟᱛᱷᱟ ᱜᱚᱞᱯᱷᱚᱭ ᱟᱠᱚ, ᱛᱟᱨ ᱯᱚᱨᱮ ᱨᱟᱭᱵᱟᱨᱟᱜ ᱦᱟᱛ ᱛᱮ ᱜᱮ ᱠᱚ ᱱᱮᱰᱟᱭᱟ᱾ ᱟᱵᱟᱨ ᱚᱱᱮ ᱡᱟᱦᱟᱸ, ᱡᱚᱢ ᱧᱩ ᱠᱚ ᱢᱮᱱᱮᱫᱼᱟ ᱦᱚᱨᱚᱜ ᱵᱟᱸᱫᱮ᱾
ᱦᱚᱭ ᱦᱚᱭ, ᱦᱚᱭ
ᱚᱱᱟ ᱫᱤᱱ ᱠᱚ ᱜᱤᱲᱤᱭᱟ, ᱚᱱᱟᱦᱚᱸ ᱨᱟᱭᱵᱟᱨᱟᱜ ᱤᱭᱟᱹ ᱫᱤᱭᱟ ᱢᱟᱹᱞᱤᱠ ᱢᱟᱹᱞᱤᱠ ᱛᱮᱢᱟ ᱵᱟᱝ ᱦᱩᱭᱩᱜ ᱜᱮᱭᱟ, ᱨᱟᱭᱵᱟᱨ ᱠᱤᱱ ᱢᱮᱛᱟᱭᱟ ᱩᱱᱤᱜᱮ ᱦᱟᱱᱛᱮ ᱱᱟᱛᱮ ᱠᱟᱛᱷᱟ ᱟᱨ ᱤᱻᱫᱤ ᱟᱹᱜᱩᱭᱟᱭ
ᱟᱪᱪᱷᱟ,
ᱛᱟᱯᱚᱨᱮ ᱠᱩᱲᱤ ᱜᱤᱫᱽᱨᱟᱹ ᱯᱨᱚᱛᱷᱚᱢ ᱠᱚ ᱵᱟᱸᱫᱮ ᱦᱚᱴᱚ ᱠᱟᱭᱟ, ᱛᱟᱯᱚᱨᱮ ᱠᱚᱲᱟ ᱜᱤᱫᱽᱨᱟᱹ ᱦᱚᱸ ᱚᱝᱠᱟ ᱯᱚᱨᱮ ᱫᱤᱱ ᱦᱤᱞᱳᱜ ᱠᱚ ᱫᱷᱩᱛᱤ ᱦᱚᱴᱚ ᱠᱟᱭᱟ ᱚᱱᱟ
ᱦᱩᱸ ᱦᱩᱸ
ᱟᱨ ᱚᱱᱟᱻ ᱵᱟᱯᱞᱟ ᱰᱮᱴ ᱠᱩᱠᱩ ᱢᱟᱱᱮ ᱜᱚᱴᱟ ᱠᱮᱜ ᱠᱷᱟᱱ ᱫᱚ, ᱚᱱᱟ ᱦᱚᱸ ᱨᱟᱭᱵᱟᱨᱟᱜ ᱤᱭᱟᱹ ᱛᱮᱜᱮ, ᱢᱟᱱᱮ ᱢᱟᱹᱞᱤᱠ ᱜᱮᱠᱤᱱ ᱜᱚᱴᱟᱭᱟ ᱚᱱᱟ ᱫᱚ ᱡᱩᱛᱩᱜᱼᱟ ᱟᱹᱠᱤᱱ ᱛᱤᱥᱠᱤᱱ ᱫᱟᱲᱮᱭᱟᱜᱼᱟ᱾ ᱠᱤᱱ ᱫᱟᱲᱮᱭᱟᱜ
ᱦᱩᱸ ᱦᱩᱸ ᱦᱩᱸ,
ᱮᱸ ᱚᱝᱠᱟ ᱞᱮᱠᱟ ᱮᱻ ᱦᱩᱭᱩᱜᱼᱟ ᱵᱟᱯᱞᱟ ᱰᱮᱴ ᱠᱚ ᱱᱮᱰᱟ ᱠᱟᱛᱮᱜ, ᱵᱟᱯᱞᱟ ᱦᱩᱭᱩᱜᱼᱟ ᱚᱱᱟ ᱦᱚᱸ ᱨᱟᱵᱟᱨ ᱛᱤ ᱛᱤᱜᱤ ᱡᱮᱢᱚᱱ ᱵᱟᱯᱞᱟ ᱦᱤᱞᱳᱜ ᱡᱟᱦᱟᱸ ᱫᱤᱱ ᱠᱚ ᱢᱮᱱᱟᱜᱼᱟ᱾ ᱥᱟᱥᱟᱝ ᱥᱩᱱᱩᱢ ᱤᱫᱤ ᱟᱹᱜᱩ, ᱡᱟᱦᱟᱸ ᱠᱩᱲᱤ ᱜᱤᱫᱽᱨᱟᱹ ᱠᱚ ᱚᱡᱚᱜ ᱜᱮᱭᱟ ᱦᱮᱸ,
ᱟᱸᱡᱚᱢ ᱫᱟᱵᱮᱱ ᱠᱩᱞᱤ ᱠᱟᱱ ᱛᱟᱦᱮᱱᱟ ᱞᱤᱧ ᱵᱟ ᱵᱟᱯᱞᱟ ᱫᱚ ᱤᱱᱟᱹ ᱢᱤᱫ ᱨᱚᱠᱚᱢ, ᱢᱤᱫ ᱞᱮᱠᱟᱱ ᱜᱮ ᱦᱩᱭᱩᱜᱼᱟ, ᱥᱮ ᱟᱭᱢᱟ ᱞᱮᱠᱟᱱ ᱦᱩᱭᱩᱜᱼᱟ ᱵᱟᱯᱞᱟ ᱫᱚ?
ᱟᱭᱢᱟ ᱞᱮᱠᱟᱱ ᱵᱚᱞᱛᱮ, ᱡᱟᱦᱟᱸ ᱚᱱᱮ ᱠᱚ ᱢᱮᱱ ᱦᱚᱪᱭᱮ ᱪᱮᱫ ᱵᱟᱯᱞᱟ ᱠᱚ ᱢᱮᱱ ᱦᱚᱪᱚᱭᱮᱫᱟ ᱠᱤ ᱚᱱᱮ ᱛᱟᱦᱮᱱᱟᱠᱚ ᱵᱟᱹᱨᱭᱟᱹᱛ ᱠᱚ ᱢᱤᱫ ᱧᱤ
ᱦᱮᱸ ᱢᱟᱱᱮ ᱢᱤᱫ ᱢᱤᱫ ᱟᱢᱟ ᱵᱟᱹᱨᱭᱟᱹᱛ ᱵᱟᱯᱞᱟ᱾ ᱟᱫᱚ ᱚᱠᱚᱭ ᱠᱚᱫᱚ ᱵᱟᱹᱨᱭᱟᱹᱛ ᱵᱟᱯᱞᱟ ᱵᱟᱠᱩ ᱫᱟᱲᱮᱭᱟᱜᱼᱟ ᱦᱚᱲ ᱫᱚ ᱟᱸ ᱛᱷᱚᱲᱟ ᱞᱟᱦᱟ ᱧᱚᱜ ᱨᱮᱠᱚ ᱟᱹᱜᱩ ᱫᱚᱦᱚ ᱠᱟᱠᱚ ᱠᱟᱱᱟ, ᱚᱝᱠᱟ ᱦᱚᱸ ᱦᱩᱭᱩᱜ ᱠᱟᱱᱟ ᱥᱮ ᱪᱮᱫ?
ᱚᱝᱠᱟ ᱫᱚ ᱵᱟᱝ ᱫᱤᱥᱟᱹ ᱟᱠᱟᱱᱟ ᱜᱮᱭᱟ, ᱠᱤᱱᱛᱩ ᱢᱤᱜ ᱢᱮᱫᱴᱮᱱ ᱵᱟᱨᱭᱟ ᱜᱮ ᱫᱤᱥᱟᱹᱜ ᱠᱟᱱᱟ ᱵᱟᱝᱠᱷᱟᱱ ᱠᱚ ᱢᱮᱱᱮᱜ ᱜᱮᱭᱟ ᱡᱮ ᱟᱞᱮ ᱱᱚᱛᱮ ᱚᱝᱠᱟᱞ ᱢᱮᱱ ᱟᱠᱚ ᱟᱹᱭᱩ ᱵᱟ ᱠᱚ ᱢᱮᱱᱟ ᱵᱷᱚᱨᱥᱟ ᱵᱟᱞᱮ ᱧᱟᱢᱫᱟ ᱟᱨ ᱥᱤᱢ ᱢᱟᱱᱮ ᱥᱤᱸᱫᱩᱨ ᱫᱟᱱ ᱟᱵᱚᱣᱟᱜ ᱢᱟ ᱚᱱᱟᱜᱮ ᱢᱮᱱᱟᱜ ᱛᱟᱵᱚᱱᱟ ᱥᱮ ᱢᱟᱲᱟᱝ ᱨᱮ᱾ ᱥᱤᱸᱫᱩᱨ ᱫᱚ ᱦᱩᱭᱩᱜ ᱢᱟ, ᱡᱟᱛᱮ ᱢᱟᱧᱡᱷᱤ ᱠᱚ ᱢᱚᱬᱮ ᱦᱚᱲ ᱥᱟᱢᱟᱝ ᱨᱮᱦᱚᱸ ᱥᱤᱸᱫᱩᱨ ᱫᱟᱱ ᱫᱚ ᱦᱩᱭᱩᱜ ᱢᱟ ᱛᱟᱯ ᱯᱚᱨᱮ ᱠᱩᱲᱤ ᱜᱤᱫᱽᱨᱟᱹᱧ ᱠᱩᱞᱮᱭᱟ᱾
ᱦᱮᱸ ᱱᱚᱝᱠᱟᱞᱤᱧ ᱧᱮᱞᱮᱜ ᱠᱟᱱᱟ ᱠᱤᱪᱷᱩ ᱜᱟᱱ, ᱟᱵᱩ ᱥᱚᱢᱟᱡᱽ ᱨᱮ ᱦᱩᱭᱩᱜ ᱠᱟᱱᱟ ᱥᱮ ᱵᱮᱜᱚᱨ ᱵᱟᱯᱞᱟ ᱛᱮᱠᱚ ᱛᱟᱦᱮᱱ ᱠᱟᱱᱟ᱾ ᱧᱟᱯᱟᱢᱚᱜ ᱱᱟᱠᱚ ᱟᱨ ᱮᱝᱠᱟ ᱜᱮ ᱪᱟᱨ ᱯᱟᱸᱪ ᱵᱚᱪᱷᱚᱨ ᱯᱚᱨᱮ ᱱᱷᱟᱜ ᱠᱩ ᱵᱟᱯᱞᱟ ᱵᱤᱦᱟᱹᱜ ᱠᱟᱱᱟ᱾ ᱛᱚ ᱦᱚᱜᱼᱚ ᱱᱚᱠᱟᱱᱟᱜ ᱦᱚᱸ ᱦᱩᱭᱩᱜ ᱠᱟᱱᱟ ᱥᱮ ᱪᱮᱫ ᱟᱯᱮ ᱥᱮᱫ ᱫᱚ?
ᱦᱮᱸ ᱦᱩᱭᱩᱜ ᱠᱟᱱ ᱜᱮᱭᱟ ᱚᱝᱠᱟ ᱦᱚᱸ, ᱟᱫᱚ ᱟᱹᱞᱤᱧ ᱫᱚ ᱚᱱᱟ ᱫᱚ ᱵᱟᱹᱲᱤᱡ ᱱᱚᱡᱚᱨ ᱛᱮᱜᱮᱞᱤᱧ ᱢᱮᱱᱟ ᱜᱤᱫᱽᱨᱟᱹ ᱠᱚ ᱠᱚ ᱦᱟᱨᱟᱜ ᱠᱟᱱᱟ ᱜᱤᱫᱽᱨᱟᱹ ᱠᱚᱠᱚ ᱦᱩᱭᱩᱜ ᱠᱟᱱᱟ, ᱟᱫᱚ ᱵᱟᱠᱚ ᱢᱮᱱᱟ ᱭᱩᱣᱟ ᱠᱚᱱᱚ ᱢᱚᱞᱚᱝ ᱨᱮ ᱥᱚᱨᱟᱥᱤ ᱨᱮ ᱠᱚᱱᱚ ᱥᱤᱸᱫᱩᱨ ᱵᱟᱹᱱᱩᱜᱼᱟᱱ ᱛᱟᱭᱟ, ᱟᱫᱚ ᱜᱤᱰᱩ ᱦᱚᱸ ᱪᱮᱫ ᱮ ᱪᱮᱫᱟ ᱭᱮ ᱭᱩ ᱚᱝᱠᱟ ᱥᱩᱨᱟᱛᱮᱜ ᱜᱮ ᱢᱮᱱᱟᱭ ᱩᱱᱤ ᱢᱟ ᱱᱟᱹᱜ ᱵᱟᱭ ᱴᱷᱟᱹᱣᱠᱟᱹᱭᱟ ᱥᱮ ᱱᱚᱣᱟ ᱪᱮᱫ ᱠᱟᱱᱟ ᱵᱟᱝ ᱠᱟᱱᱟ᱾
ᱦᱚᱭ ᱦᱚᱭ ᱦᱚᱭ, ᱦᱚᱭᱛᱚ ᱱᱚᱜᱼᱱᱟ ᱜᱮ